ᱟᱨ ᱨᱚᱲ
ᱦᱮᱸ ᱨᱚᱲ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ ᱡᱚᱦᱟᱨ ᱜᱮ
ᱦᱮᱸ ᱡᱚᱦᱟᱨ ᱜᱮ
ᱞᱟᱹᱭ ᱫᱟᱹᱞᱤᱧ ᱡᱮ ᱛᱟᱦᱚᱞᱮ ᱢᱤᱫᱴᱟᱝ ᱴᱚᱯᱤᱠ ᱵᱤᱥᱚᱭ ᱛᱮ ᱢᱟᱱᱮ ᱨᱚᱲ ᱞᱮᱠᱷᱟᱱ ᱛᱟᱦᱚᱞᱮ ᱵᱮᱥ ᱠᱚᱜ ᱜᱮᱭᱟ
ᱦᱳᱭ ᱦᱳᱭ ᱦᱮᱸ ᱟᱫᱚ ᱞᱟᱹᱭᱵᱮᱱ ᱪᱮᱫ ᱴᱚᱯᱤᱠ ᱱᱤᱭᱮ ᱨᱚᱲ ᱦᱩᱭᱩᱜᱼᱟ
ᱮᱸ ᱞᱟᱹᱭ ᱫᱟᱹᱞᱤᱧ ᱡᱮ ᱟᱯᱮ ᱥᱮᱫ ᱨᱮᱫᱚ ᱢᱟᱱᱮ ᱵᱮᱥᱤᱨ ᱵᱷᱟᱜᱽ ᱫᱚ ᱢᱟᱱᱮ ᱪᱮᱫ ᱵᱟᱯᱞᱟ ᱵᱤᱥᱤ ᱧᱮᱧᱟᱢᱚᱜ ᱜᱮᱭᱟ ᱟᱭᱢᱟ ᱟᱭᱢᱟ ᱨᱚᱠᱚᱢᱟᱜ ᱵᱟᱯᱞᱟ ᱦᱩᱭᱩᱜ ᱜᱮᱭᱟ ᱛᱚ ᱪᱮᱫ ᱠᱚᱢ ᱵᱟᱯᱞᱟ ᱠᱚ ᱵᱤᱥᱤ ᱧᱮᱧᱟᱢᱚᱜ ᱜᱮᱭᱟ
ᱦᱮᱸ ᱟᱞᱮ ᱥᱮᱫ ᱫᱚ ᱞᱟᱦᱟ ᱛᱮᱫᱚ ᱢᱟᱱᱮ ᱡᱟᱦᱟᱸ ᱦᱩᱭᱩᱜ ᱠᱟᱱᱟ ᱱᱚᱣᱟ ᱥᱟᱹᱜᱩᱱ ᱵᱟᱯᱞᱟ ᱡᱟᱦᱟᱸ ᱵᱟᱹᱨᱭᱟᱹᱛ ᱠᱚ ᱪᱟᱞᱟᱣ ᱠᱟᱛᱮᱱ ᱦᱮᱸ ᱵᱟᱯᱞᱟ ᱠᱟᱛᱮᱜ ᱠᱚ ᱟᱹᱜᱩ ᱠᱚᱣᱟ ᱦᱳᱭ ᱚᱱᱟ ᱚᱱᱟ ᱞᱟᱦᱟ ᱛᱮᱫᱚ ᱡᱟᱹᱥᱛᱤ ᱧᱮᱞᱚᱜ ᱠᱟᱱ ᱛᱟᱦᱮᱸᱫ ᱛᱟᱨᱯᱚᱨᱮ ᱛᱚ ᱫᱤᱱ ᱠᱚ ᱪᱟᱞᱟᱜ ᱠᱟᱱᱟ ᱩᱱᱟᱹᱜ ᱜᱮ ᱱᱚᱣᱟ ᱟᱸᱜᱤᱨᱚᱜ ᱠᱟᱱᱟ ᱠᱚ ᱦᱮᱸ ᱦᱮᱸ ᱟᱸᱜᱤᱨ ᱠᱟᱛᱮᱜ ᱠᱚ ᱟᱹᱜᱩᱭᱮᱫ ᱠᱚᱣᱟ ᱚᱱᱠᱟ ᱠᱟᱛᱮᱜ ᱡᱟᱦᱟᱸ ᱵᱟᱦᱟ ᱥᱟᱦᱟ ᱠᱟᱛᱮᱜ ᱠᱚ ᱵᱟᱯᱞᱟᱭᱮᱫ ᱠᱚᱣᱟ ᱠᱚ ᱦᱚᱸᱜᱼᱱᱟ ᱠᱚᱜᱮ ᱟᱹᱰᱤ ᱡᱟᱹᱥᱛᱤ ᱦᱩᱭᱠᱟᱱᱟ ᱛᱟᱦᱚᱞᱮ ᱱᱮᱛᱟᱨ ᱫᱚ ᱮᱸ ᱵᱟᱹᱨᱭᱟᱹᱛ ᱠᱚ ᱪᱟᱞᱟᱣ ᱛᱮ ᱵᱟᱨᱮᱛ ᱠᱚ ᱪᱟᱞᱟᱣ ᱠᱚᱦᱚᱸ ᱢᱟᱱᱮ ᱟᱹᱰᱤᱴᱟᱜ ᱜᱮ ᱠᱚᱢ ᱟᱠᱟᱱᱟ ᱦᱮᱸ ᱛᱟᱦᱚᱞᱮ ᱟᱯᱮ ᱦᱮᱸ ᱛᱟᱦᱚᱞᱮ ᱟᱯᱮ ᱥᱮᱫ ᱫᱚ ᱪᱮᱫ ᱞᱮᱠᱟ ᱟᱠᱟᱴᱟᱜ ᱵᱟᱯᱞᱟ ᱠᱚᱜᱮ ᱵᱤᱥᱤ ᱧᱮᱞᱚᱜ ᱠᱟᱱᱟ
ᱛᱚ ᱦᱮᱸᱛᱚ ᱵᱟᱯᱞᱟ ᱵᱚᱞᱛᱮ ᱫᱚ ᱡᱟᱦᱟᱸ ᱞᱮᱠᱟ ᱟᱵᱤᱱ ᱵᱤᱱ ᱞᱟᱹᱭ ᱠᱮᱫᱟ ᱚᱱᱛᱮ ᱫᱚ ᱵᱟᱨᱭᱟ ᱵᱟᱯᱞᱟ ᱧᱮᱧᱟᱢᱚᱜ ᱜᱮᱭᱟ ᱥᱮᱨᱚᱠᱚᱢ ᱱᱚᱛᱮ ᱦᱚᱸ ᱚᱝᱠᱟᱜᱮᱼᱼ ᱵᱤᱥᱤᱨ ᱵᱷᱟᱜᱽ ᱢᱮᱱᱟᱜᱼᱟ ᱟᱭᱢᱟ ᱟᱭᱢᱟ ᱨᱚᱠᱚᱢᱟᱜ ᱵᱟᱯᱞᱟ ᱚᱲᱟᱜ ᱫᱚ ᱢᱮᱱᱟᱜᱼᱟ ᱢᱟᱱᱮᱼᱼ ᱵᱟᱯᱞᱟ ᱫᱚ ᱢᱮᱱᱟᱜᱼᱟ ᱞᱟᱹᱭᱟ ᱠᱚ ᱴᱩᱝᱠᱤ ᱫᱤᱠᱼᱼ ᱤᱠᱚᱞ ᱟᱨ ᱪᱮᱫ ᱨᱚᱠᱚᱢ ᱟᱭᱢᱟ ᱟᱭᱢᱟ ᱨᱚᱠᱚᱢ ᱵᱟᱯᱞᱟ ᱠᱚ ᱛᱚ ᱟᱞᱮ ᱥᱮᱫ ᱨᱮᱫᱚ ᱵᱤᱥᱤᱨ ᱵᱷᱟᱜᱽ ᱫᱚ, ᱱᱚᱣᱟ ᱵᱟᱯᱞᱟᱜ ᱜᱮ ᱧᱮᱞ ᱧᱟᱢᱚᱜᱼᱟ ᱢᱤᱫᱴᱟᱝ ᱫᱚ ᱚᱱᱟ ᱠᱚᱸᱰᱮᱞ ᱧᱟᱯᱟᱢ ᱵᱟᱯᱞᱟ ᱡᱟᱦᱟᱸ ᱫᱚᱠᱚ ᱞᱟᱹᱭᱟ ᱢᱟᱱᱮ ᱱᱤᱡᱮᱛᱮ ᱟᱨᱠᱤ ᱟᱝᱜᱤᱨ᱾ ᱠᱟᱛᱮᱫ ᱡᱟᱦᱟᱸ ᱠᱚ ᱵᱟᱯᱞᱟᱜ᱾ ᱚᱱᱟ ᱠᱚ ᱚᱱᱟ ᱫᱚ ᱠᱚᱸᱰᱞᱮ ᱧᱟᱯᱟᱢ ᱵᱟᱯᱞᱟ ᱢᱤᱫᱴᱟᱝ ᱟᱨ ᱢᱤᱫᱴᱟᱝ ᱫᱚ ᱥᱟᱨ ᱥᱟᱹᱜᱩᱱ ᱵᱟᱯᱞᱼᱼ ᱵᱟᱯᱞᱟ ᱡᱟᱦᱟᱸ ᱫᱚ ᱱᱚᱝᱠᱟ ᱵᱟᱹᱨᱭᱟᱹᱛᱚᱜ ᱠᱚ ᱟᱛᱮᱫ ᱜᱮᱼᱼ ᱵᱟᱯᱞᱟ ᱫᱚ ᱦᱳᱭᱳᱜ ᱜᱮᱭᱟ ᱛᱚ ᱱᱚᱣᱟ ᱜᱮ ᱵᱤᱥᱤ ᱧᱮᱧᱟᱢᱚᱜᱼᱟ᱾ ᱛᱚ ᱢᱟᱱᱮ ᱟᱵᱤᱱ ᱦᱮᱸ,
ᱦᱮᱸ ᱟᱫᱚᱞᱤᱧ ᱞᱟᱹᱭ ᱮᱫᱟ ᱦᱮᱸ, ᱴᱩᱝᱠᱤ ᱫᱤᱯᱤᱞ ᱵᱟᱯᱞᱟ ᱫᱚ ᱦᱮᱸ ᱟᱸᱡᱚᱢ ᱫᱚᱞᱤᱧ ᱟᱸᱡᱚᱢ ᱟᱠᱟᱫᱟ ᱛᱟᱦᱞᱮᱼᱼ ᱦᱮᱸ ᱚᱱᱟ ᱫᱚ ᱪᱮᱫ ᱪᱮᱫ ᱪᱮᱫ ᱞᱮᱠᱟ ᱦᱩᱭᱩᱜᱼᱟ ᱡᱩᱫᱤ ᱵᱮᱱ ᱞᱟᱹᱭ ᱠᱮᱼᱼ
ᱱᱚᱛᱮ ᱫᱚ ᱩᱱᱟᱹᱜ ᱚᱱᱟ ᱢᱟᱱᱮ ᱵᱟᱝ ᱦᱩᱭ ᱵᱟᱲᱟ ᱟᱠᱟᱱᱟ ᱟᱨ ᱧᱮᱞ ᱦᱚᱸ ᱧᱮᱞ ᱵᱟᱲᱟ ᱵᱟᱝ ᱦᱩᱭ ᱟᱠᱟᱱᱟ᱾ ᱛᱚ ᱚᱱᱟ ᱵᱤᱥᱚᱭ ᱛᱮᱫᱚ ᱩᱱᱟᱹᱜ ᱵᱟᱲᱟᱭ ᱠᱚᱨᱟ ᱵᱟᱹᱱᱩᱜᱼᱟ ᱛᱚ ᱡᱟᱦᱟᱸ ᱛᱤᱥ ᱜᱮᱞᱤᱧ ᱧᱮᱞ ᱠᱟᱫᱟ ᱵᱟᱯᱞᱟᱼᱼ ᱟᱠᱚᱫᱚ ᱱᱚᱭ ᱱᱚᱣᱟ ᱵᱟᱨᱭᱟ ᱵᱟᱯᱞᱟ ᱜᱮ ᱵᱤᱥᱤ ᱧᱮᱞ ᱦᱩᱭ ᱟᱠᱟᱱᱟ᱾ ᱛᱚ ᱩᱱᱟᱹᱜ ᱚᱱᱟ ᱠᱚᱫᱚ ᱵᱟᱯᱞᱟ ᱧᱮᱞ ᱵᱟᱝ ᱦᱩᱭ ᱟᱠᱟᱱᱟ ᱟᱨᱠᱤ᱾
ᱢᱟᱱᱮ ᱟᱫᱚ ᱟᱸᱡᱚᱢ ᱵᱟᱲᱟ ᱠᱚᱦᱚᱸ ᱵᱟᱵᱮᱱ ᱟᱸᱡᱚᱢ ᱟᱠᱟᱫ ᱠᱚᱣᱟ ᱡᱮ ᱱᱚᱣᱟ ᱫᱚ ᱱᱚᱝᱠᱟ ᱱᱚᱝᱠᱟ ᱠᱚ ᱵᱟᱯᱼᱼ
ᱵᱟ ᱵᱟᱝ ᱟᱸᱡᱚᱢ ᱫᱚ ᱟᱸᱡᱚᱢ ᱠᱟᱫᱟ ᱡᱮᱼᱼ ᱱᱚᱣᱟ ᱱᱚᱝᱠᱟᱱᱟᱜ ᱧᱩᱛᱩᱢᱟᱜ ᱵᱟᱯᱞᱟ ᱢᱮᱱᱟᱜᱼᱟ ᱟᱫᱚ ᱪᱮᱫ ᱞᱮᱠᱟ ᱦᱟᱸᱜ ᱚᱱᱟ ᱫᱚ ᱚᱱᱟ ᱫᱚ ᱵᱟᱲᱟᱭᱼᱼ ᱠᱚᱨᱟᱣ ᱵᱟᱹᱱᱩᱜᱼᱟ᱾
ᱦᱚ ᱦᱮᱸᱛᱚ᱾
ᱛᱚ ᱞᱟᱹᱭ ᱫᱟᱞᱤᱧ ᱡᱮ ᱛᱟᱦᱚᱞᱮ ᱢᱟᱱᱮ ᱪᱮᱫᱞᱮᱠᱟ ᱚᱱᱟ ᱡᱟᱦᱟᱸᱼᱼ ᱠᱳᱰᱮᱞ ᱱᱟᱯᱟᱢ ᱵᱟᱯᱞᱟ, ᱡᱟᱦᱟᱸ ᱫᱚᱠᱚ ᱞᱟᱹᱭᱟ ᱚᱱᱮ ᱱᱤᱡᱮ ᱛᱮᱠᱚ ᱵᱟᱯᱞᱟᱜ ᱠᱟᱱ ᱫᱚᱠᱚ ᱛᱟᱦᱞᱮ ᱚᱱᱟ ᱫᱚ ᱢᱟᱱᱮᱼᱼ ᱟᱨ ᱟᱯᱮ ᱥᱮᱫ ᱨᱮᱫᱚ ᱢᱟᱱᱮ ᱪᱮᱫ ᱞᱮᱠᱟ ᱠᱚ ᱵᱟᱯᱞᱟᱜ ᱜᱮᱭᱟ ᱠᱟᱹᱴᱤᱡ ᱵᱤᱥᱛᱟᱨᱤᱛᱚ ᱵᱷᱟᱵᱮ ᱡᱩᱫᱤ ᱵᱤᱱ ᱞᱟᱹᱭ ᱠᱟᱜ ᱠᱷᱟᱱ ᱫᱚ ᱵᱮᱥ ᱠᱚ᱾ ᱠᱚᱜ ᱜᱮᱭᱟ᱾
ᱦᱚ ᱟᱫᱚ ᱦᱮᱸ ᱚᱱᱟ ᱥᱟᱶ ᱛᱮᱫᱚ ᱚᱱᱠᱟ ᱞᱮᱠᱟ ᱢᱟᱱᱮᱼᱼ ᱦᱮ ᱥᱩᱨ ᱵᱟᱝ ᱦᱩᱭ ᱠᱟᱱᱟ ᱚᱱᱠᱟ ᱞᱮᱠᱟ ᱛᱮ ᱵᱟᱲᱟᱭ᱾ ᱵᱟᱹᱱᱩᱜᱼᱟ ᱛᱚᱵᱮ ᱡᱚᱛᱚ ᱴᱩᱠᱩ ᱵᱟᱲᱟᱭ ᱦᱮᱱᱟᱜᱼᱟ ᱚᱱᱟ ᱛᱮᱜᱮᱞ ᱦᱚᱸ ᱚᱱᱟ ᱜᱮᱞᱤᱧ ᱞᱟᱹᱭᱟ᱾ ᱡᱟᱦᱟᱸ ᱦᱩᱭᱩᱜ ᱠᱟᱱᱟ ᱦᱮᱡ ᱱᱟᱠᱚ ᱢᱟᱱᱮ ᱟᱹᱜᱩ ᱠᱮᱫᱮᱭᱟᱭ ᱦᱮᱸ, ᱛᱟᱯᱚᱨᱼᱼ ᱦᱮᱸ ᱛᱟᱨᱯᱚᱨ ᱱᱚᱝᱠᱟ ᱡᱟᱨᱜᱮ ᱯᱟᱸᱡᱟ ᱠᱚ ᱪᱟᱞᱟᱜ ᱟᱠᱚ᱾ ᱦᱩᱸ ᱛᱟᱨᱯᱚᱨᱮ ᱱᱚᱠᱟᱼᱼ ᱢᱟᱺᱡᱷᱤ ᱢᱚᱬᱮ ᱦᱚᱲ ᱠᱚ ᱫᱩᱲᱩᱵ ᱟᱠᱚ ᱩᱱᱠᱩ ᱜᱟᱞᱢᱟᱨᱟᱣ ᱟᱠᱚ᱾ ᱦᱮᱸ ᱛᱟᱨᱯᱚᱨᱮ ᱠᱚ ᱞᱟᱹᱭᱟ ᱦᱮᱸ᱾ ᱦᱮᱸ ᱟᱹᱜᱩ ᱠᱟᱫᱮᱭᱟ ᱟᱯᱮ ᱨᱮᱱ ᱢᱟᱭ ᱴᱷᱤᱠ ᱟᱪᱷᱮ ᱦᱮᱸᱼᱼ ᱛᱟᱯᱚᱨᱮ ᱢᱟᱺᱡᱷᱤ ᱦᱚᱲ ᱟᱢ ᱦᱟᱲᱟᱢ ᱦᱚᱸ ᱚᱸᱰᱮᱱᱤᱡ ᱠᱚ ᱚᱱᱠᱟ ᱠᱚ ᱫᱟᱭᱤᱛᱛᱚ ᱠᱚ ᱮᱢ ᱦᱚᱴᱚᱣᱟᱭᱟ ᱦᱮᱸ ᱛᱟᱦᱚᱞᱮᱼᱼ ᱦᱮᱸ ᱧᱮᱞᱮ ᱵᱮᱱ ᱛᱟᱦᱚᱞᱮ ᱟᱹᱜᱩ ᱠᱟᱫᱮᱭᱟᱭ᱾ ᱦᱮᱸ ᱦᱚᱜᱼ ᱱᱟ ᱠᱚ ᱛᱟᱨᱯᱚᱨᱼᱼ ᱦᱮᱸ ᱟᱫᱚ ᱜᱟᱞᱢᱟᱨᱟᱣ ᱦᱩᱭᱩᱜᱼᱟ ᱯᱚᱨᱮᱛᱮ ᱟᱫᱚ ᱢᱤᱫᱴᱮᱱ ᱫᱤᱱ ᱠᱚ ᱯᱷᱤᱠᱥᱼᱼ ᱟᱪᱪᱷᱟ ᱛᱟᱯᱚᱨ ᱱᱚᱝᱠᱟ ᱵᱟᱯᱞᱟ ᱠᱚ ᱦᱩᱭᱩᱜᱼᱟ᱾
ᱟᱪᱪᱷᱟ ᱟᱪᱪᱷᱟ ᱦᱮᱸᱛᱚ ᱵᱮᱥ ᱜᱮ᱾
ᱦᱮᱸ ᱟᱫᱚ ᱟᱯᱮ ᱥᱮᱫ ᱫᱚ ᱪᱮᱫᱞᱮᱠᱟ ᱦᱩᱭᱩᱜᱼᱟ ᱚᱱᱟ ᱠᱚᱫᱚ?
ᱟᱞᱮ ᱥᱮᱫ ᱦᱚᱸ ᱢᱟᱱᱮ ᱚᱱᱠᱟᱜᱮ ᱟᱫᱚ ᱡᱟᱦᱟᱸ ᱞᱮᱠᱟ ᱟᱵᱤᱱ ᱵᱤᱱ ᱞᱟᱹᱭ ᱠᱮᱫᱟ, ᱠᱷᱩᱵ ᱮᱠᱴᱟ ᱵᱷᱮᱜᱟᱨ ᱱᱤᱭᱚᱢ ᱫᱚ ᱵᱟᱝ ᱠᱟᱱᱟ ᱚᱱᱟ ᱠᱚᱜᱮ᱾ ᱛᱚ ᱱᱤᱡᱮᱛᱮ ᱡᱚᱫᱤ ᱠᱚᱲᱟ ᱜᱤᱫᱽᱨᱟᱹ ᱡᱚᱫᱤ ᱵᱟᱦᱩ ᱟᱜᱩᱭ ᱮᱠᱟᱱ ᱡᱟᱦᱟᱸᱭ ᱠᱩᱲᱤ ᱜᱤᱫᱽᱨᱟᱹ ᱟᱜᱩᱭ ᱭᱟᱭ ᱛᱟᱨᱚᱱ ᱠᱤᱪᱷᱩ ᱫᱤᱱ ᱯᱚᱨᱮᱜᱮ ᱦᱚᱭᱛᱚ ᱡᱩᱚᱫᱤ ᱠᱚ ᱠᱷᱚᱵᱚᱨᱟᱠᱚᱣᱟ ᱛᱟᱨ ᱠᱤᱪᱷᱩ ᱫᱤᱱ ᱯᱚᱨᱮ ᱜᱮ ᱦᱟᱸᱜᱠᱷᱟᱱ ᱠᱩᱲᱤ ᱜᱤᱫᱽᱨᱟᱹ ᱚᱲᱟᱜ ᱦᱚᱲ ᱦᱮᱡ ᱢᱟᱱᱮ ᱯᱟᱸᱡᱟ ᱠᱚ ᱦᱤᱡᱩᱜᱟ ᱠᱚ ᱢᱟᱱᱮ ᱯᱟᱸᱡᱟ ᱟᱫᱚ ᱡᱩᱫᱤ ᱠᱚ ᱠᱩᱥᱤᱜ ᱠᱷᱟᱱ ᱫᱚᱠᱚ ᱯᱟᱸᱡᱟ ᱴᱷᱮᱥᱟᱣ ᱦᱚᱴᱚ ᱠᱟᱹᱠᱤᱱᱟ ᱠᱚ ᱦᱮᱸᱥᱮ᱾ ᱯᱟᱸᱡᱟ ᱴᱷᱮᱥᱟᱵ ᱯᱚᱨᱮ ᱟᱨ ᱛᱟᱨᱯᱚᱨᱮ ᱚᱱᱠᱟ ᱜᱮ ᱢᱚᱬᱮᱸ ᱦᱚᱲ ᱠᱚᱠᱚ ᱫᱩᱲᱩᱵ ᱟᱠᱚ ᱫᱤᱱ ᱠᱚᱠᱚ ᱜᱚᱴᱟᱭᱟᱠᱚ ᱫᱤᱱ ᱜᱚᱱ ᱟᱠᱚ ᱡᱮ ᱛᱤᱥ ᱱᱚᱝ ᱠᱟ ᱠᱟᱹᱢᱤ ᱠᱚ ᱪᱤᱠᱟᱹᱣ ᱦᱩᱭᱩᱜᱼᱟ ᱥᱮ ᱵᱟᱯᱞᱟ ᱠᱚ ᱦᱩᱭᱩᱜᱼᱟ᱾ ᱛᱚ ᱚᱱᱠᱟ ᱜᱮ ᱡᱚᱛᱚ ᱠᱤᱪᱷᱩ ᱡᱟᱦᱟᱸ ᱞᱮᱠᱟ ᱟᱵᱤᱱ ᱵᱤᱱ ᱞᱟᱹᱭ ᱠᱮᱫᱟ ᱚᱱᱠᱟ ᱜᱮ ᱡᱚᱛᱚ ᱠᱤᱪᱷᱩ ᱜᱮ ᱱᱤᱭᱚᱢ ᱚᱱ ᱠᱟ ᱜᱮ ᱦᱩᱭᱩᱜᱼᱟ ᱟᱨ ᱛᱚ ᱟᱞᱮ ᱥᱮᱫ ᱨᱮ ᱛᱚ ᱢᱮᱱᱟᱜᱼᱟ ᱡᱟᱦᱟᱸᱭ ᱫᱚ ᱱᱤᱡᱮ ᱛᱮᱠᱚ ᱵᱟᱯᱞᱟᱜ ᱟᱠᱚ ᱟᱨ ᱢᱟᱱᱮ ᱱᱤᱡᱮ ᱛᱮᱠᱚ ᱠᱚ ᱢᱟᱱᱮ ᱡᱟᱦᱟᱸ ᱠᱚᱲᱟ ᱜᱤᱫᱽᱨᱟᱹ ᱟᱜ ᱚᱲᱟᱜ ᱨᱮᱜᱮ ᱵᱟᱯᱞᱟ ᱡᱟᱦᱟᱸ ᱦᱩᱭᱩᱜ ᱫᱚ, ᱦᱮᱸ ᱥᱮ, ᱟᱫᱚ ᱟᱞᱮ ᱥᱮᱫ ᱨᱮᱫᱚ ᱠᱤᱱᱛᱩ ᱫᱟᱹᱣᱲᱟᱹ ᱪᱮᱛᱟᱱ ᱨᱮᱫᱚ ᱟᱫᱚ ᱫᱩᱥᱨᱟᱹ ᱫᱚ ᱵᱟᱠᱚ ᱫᱩᱞ ᱠᱚᱣᱟ ᱩᱱᱠᱩ ᱠᱩᱲᱤ ᱜᱤᱫᱽᱨᱟᱹ ᱫᱚ ᱵᱟᱠᱚ ᱫᱩᱞ ᱠᱚᱣᱟ᱾ ᱛᱚ ᱟᱞᱮᱥᱮᱜ ᱨᱮᱫᱚ ᱢᱟᱱᱮ ᱥᱟᱠ ᱯᱟᱛᱲᱟ ᱪᱮᱛᱟᱱ ᱨᱮ ᱵᱟᱠᱷᱟᱱ ᱫᱚ ᱛᱷᱟᱹᱨᱤ ᱪᱮᱛᱟᱱ ᱨᱮ, ᱥᱤᱸᱫᱽᱨᱟᱹ ᱫᱟᱱ ᱠᱚ ᱦᱩᱭᱩᱜ ᱜᱮᱭᱟ ᱛᱟᱦᱚᱞᱮ ᱟᱯᱮ ᱥᱮᱫ ᱨᱮᱫᱚ ᱚᱠᱟᱞᱮᱠᱟ?
ᱦᱳᱭ, ᱦᱳᱭ, ᱦᱳᱭ, ᱡᱟᱦᱟᱸ ᱵᱮᱱ ᱞᱟᱹᱭᱠᱮᱜᱼᱟ ᱦᱳᱭ ᱚᱝᱠᱟᱜᱮ ᱦᱩᱭᱩᱜᱼᱟ ᱱᱚᱜᱼᱱᱟ ᱫᱚ, ᱦᱮᱸ ,
ᱟᱨ ᱠᱤᱪᱷᱩ ᱠᱤᱪᱷᱩ ᱢᱟᱱᱮ ᱟᱸᱡᱚᱢ ᱦᱚᱸᱞᱤᱧ ᱟᱸᱡᱚᱢ ᱟᱠᱟᱫᱟ ᱡᱮ ᱫᱟᱹᱣᱲᱟᱹ ᱨᱮ ᱠᱚ ᱛᱩᱞ ᱠᱚᱣᱟ ᱠᱚ ᱠᱤᱱᱛᱩ ᱟᱞᱮ ᱥᱮᱫ ᱨᱮᱫᱚ ᱢᱟ ᱱᱚᱝᱠᱟ ᱱᱤᱭᱚᱢ ᱵᱟᱹᱱᱩᱜᱼᱟ᱾ ᱞᱟᱹᱭ ᱟᱠᱚ ᱵᱟᱝᱢᱟ ᱢᱟᱱᱮ ᱫᱟᱹᱣᱲᱟᱹ ᱵᱟᱹᱜᱤ ᱠᱟᱛᱮᱢ ᱦᱮᱜ ᱟᱠᱟᱱᱟ ᱟᱫᱚ ᱪᱮᱫ ᱞᱟᱹᱜᱤᱫ ᱟᱨ ᱫᱟᱹᱣᱲᱟᱹ ᱫᱚᱢ ᱟᱥᱟᱜ ᱠᱟᱱᱟ ᱦᱮᱸᱥᱮ᱾
ᱦᱳᱭ, ᱦᱳᱭ, ᱦᱳᱭ,
ᱛᱚ ᱟ ᱥᱮᱫ ᱫᱚ ᱱᱚᱝᱠᱟ ᱜᱮ ᱢᱟᱱᱮ ᱥᱩᱨ ᱥᱟᱢᱟᱝ ᱢᱟᱲᱮ ᱛᱤᱸᱜᱩ ᱠᱟᱛᱮ, ᱟᱫᱚ ᱯᱟᱛᱲᱟ ᱪᱮᱛᱟᱱ ᱨᱮᱠᱚ ᱛᱤᱸᱜᱩ ᱠᱟᱛᱮᱫ ᱥᱤᱸᱫᱩᱨ ᱫᱟᱱ ᱫᱚ ᱦᱩᱭᱩᱜᱼᱟ ᱾ ᱟᱨ ᱥᱟᱨ ᱥᱟᱹᱜᱩᱱ ᱵᱟᱯᱞᱟ ᱫᱚ ᱛᱟᱦᱚᱞᱮ ᱚᱠᱟ ᱞᱮᱠᱟ ᱦᱩᱭᱩᱜ ᱜᱮᱭᱟ ᱟᱯᱮ ᱥᱮᱫ ᱨᱮᱫᱚ ᱡᱩᱫᱤ ᱵᱤᱱ ᱞᱟᱹᱭ ᱠᱮᱭᱟ ᱠᱟᱹᱴᱤᱡ ᱵᱮᱥ ᱠᱚᱜ ᱠᱮᱭᱟ?
ᱦᱮᱸ ᱚᱱᱟ ᱫᱚ ᱦᱩᱭᱩᱜ ᱠᱟᱱᱟ ᱩᱪᱤᱛ ᱪᱮᱫ ᱤᱧ ᱞᱟᱹᱭᱟ, ᱦᱮᱸ, ᱪᱚ ᱪᱟᱞᱟᱣ ᱦᱩᱭᱱᱟ ᱟᱨᱠᱤ ᱦᱮᱸ, ᱟᱫᱚ ᱟᱵᱮᱱ ᱜᱮ ᱞᱟᱹᱭ ᱵᱮᱱ ᱟᱞᱤᱧ ᱫᱚ ᱚᱱᱠᱟ ᱞᱮᱠᱟ ᱫᱚ ᱢᱟᱱᱮ ᱥᱩᱨ ᱵᱟᱝ ᱦᱩᱭ ᱠᱟᱱᱟ᱾ ᱦᱮᱸ,
ᱟᱪᱪᱷᱟ, ᱟᱪᱪᱷᱟ, ᱦᱮᱸ ᱛᱚ, ᱟᱫᱚ ᱥᱮᱨᱚᱠᱚᱢ ᱥᱩ ᱥᱩᱨ ᱫᱚ ᱪᱮᱫ ᱞᱮᱠᱟ ᱥᱩᱨ ᱵᱟᱲᱟ ᱠᱚᱦᱚᱸ ᱵᱟᱝ ᱦᱩᱭ ᱟᱠᱟᱱᱟ ᱵᱟᱰᱟᱭ ᱠᱚᱫᱚ ᱩᱱᱟᱹᱜ ᱨᱮᱦᱚᱸ ᱵᱟᱝ ᱨᱮᱦᱚᱸ ᱠᱚᱢ ᱵᱤᱥᱤ ᱫᱚ ᱢᱚᱱᱮ ᱠᱟᱹᱴᱤᱡ ᱧᱤ ᱡᱟᱦᱟᱸ ᱞᱮᱠᱟ ᱵᱟᱲᱟᱭ ᱠᱚᱨᱟ ᱢᱮᱱᱟᱜᱼᱟ ᱡᱮ ᱚᱱᱠᱟᱜᱮ ᱟᱫᱚ ᱨᱟᱭᱵᱟᱨᱚᱜ ᱟᱠᱚ ᱡᱟᱦᱟᱸᱭ ᱠᱚ ᱛᱟᱦᱞᱮ ᱢᱤᱫ ᱫᱷᱟᱣ ᱫᱚ ᱠᱩᱲᱤ ᱜᱤᱫᱽᱨᱟᱹ ᱚᱲᱟᱜ ᱢᱤᱫ ᱫᱷᱟᱣ ᱫᱚ ᱠᱚᱲᱟ ᱜᱤᱫᱽᱨᱟᱹ ᱚᱲᱟᱜ ᱧᱮᱞ ᱧᱮᱯᱮᱞ ᱠᱚ ᱦᱩᱭᱩᱜᱼᱟ᱾ ᱛᱟᱯᱚᱨᱮ ᱧᱮᱞ ᱧᱮᱯᱮᱞ ᱠᱩᱥᱤ ᱞᱮᱠᱷᱟᱱ ᱜᱮ ᱫᱤᱱ ᱠᱷᱚᱱ ᱠᱚᱠᱚ ᱴᱷᱤᱠᱼᱟ᱾ ᱛᱟᱨᱯᱚᱨᱮ ᱥᱟᱨ ᱥᱟᱹᱜᱩᱱ ᱦᱩᱭᱩᱜᱼᱟ ᱡᱟᱸᱦᱟ ᱫᱚ ᱟᱥᱤᱨᱵᱟᱫᱽ ᱠᱚ ᱞᱟᱹᱭ ᱦᱚᱪᱚᱭ ᱫᱟᱠᱚ᱾ ᱚᱱᱟ ᱦᱩᱭᱩᱜ ᱜᱮᱭᱟ, ᱛᱟᱨᱯᱚᱨᱮ ᱫᱤᱱᱜᱚᱱ ᱟᱨᱚ ᱫᱩᱲᱩᱵ ᱠᱟᱛᱮᱫ ᱠᱚ ᱜᱚᱴᱟᱭᱟᱠᱚ, ᱡᱮ ᱵᱟᱯᱞᱟ ᱫᱤᱱᱜᱚᱱ ᱪᱮᱫ ᱞᱮᱠᱟ? ᱟᱫᱚ ᱟᱫᱷᱟᱱ ᱦᱚᱲ ᱫᱚ ᱪᱮᱫ ᱞᱮᱠᱟ ᱢᱟᱱᱮ ᱫᱤᱱ ᱠᱚ ᱜᱚᱴᱟᱭᱟᱠᱚ ᱡᱮ ᱟᱥᱤᱨᱵᱟᱫᱽ ᱫᱚ ᱢᱟᱱᱮ ᱤᱭᱟᱹ ᱨᱚ ᱫᱚ ᱱᱤᱭᱟᱹ ᱥᱚᱢᱚᱭ ᱦᱩᱭᱩᱜᱼᱟ ᱛᱟᱨ ᱠᱤᱪᱷᱩ ᱫᱤᱱ ᱯᱚᱨᱮᱜᱮ ᱱᱚᱝᱠᱟ ᱵᱟᱯᱞᱟ ᱦᱩᱭᱩᱜᱼᱟ ᱟᱨ ᱟᱥᱤᱨᱵᱟᱫᱽ ᱠᱟᱛᱮᱫ ᱢᱟ ᱵᱮᱥᱤ ᱫᱤᱱ ᱵᱟᱠᱚ ᱛᱟᱦᱮᱱ ᱜᱮᱭᱟ ᱟᱨᱚ ᱛᱟᱯᱚᱨᱮ ᱚᱱᱠᱟᱛᱮ ᱟᱨᱚ ᱫᱤᱱᱜᱚᱱ ᱠᱚ ᱴᱷᱤᱠ ᱠᱟᱛᱮ ᱛᱟᱯᱚᱨᱮ ᱵᱟᱹᱨᱭᱟᱹᱛ ᱠᱚᱠᱚᱢ ᱦᱤᱡᱩᱜ ᱟᱠᱚ ᱵᱟᱯᱞᱟ ᱞᱟᱹᱜᱤᱫ ᱛᱮ᱾ ᱟᱨ ᱵᱟᱯᱞᱟ ᱦᱩᱭᱩᱜ ᱜᱮᱭᱟ᱾ ᱛᱟᱯᱚᱨᱮ ᱦᱟᱸᱰᱮ ᱪᱟᱞᱟᱜ ᱡᱚᱠᱷᱚᱱ ᱠᱚ ᱵᱟᱹᱦᱩ ᱠᱚ ᱤᱫᱤᱭᱟᱠᱚ ᱦᱟᱸᱰᱮ ᱛᱟᱨ ᱫᱚᱥᱟᱨ ᱦᱳᱞᱳᱜ ᱫᱚ ᱢᱤᱦᱩ ᱪᱮᱴᱟᱜ ᱠᱚ ᱦᱩᱭᱩᱜ ᱜᱮᱭᱟ ᱛᱷᱟᱞᱮ ᱟᱯᱮ ᱥᱮᱫ ᱫᱚ ᱚᱝᱠᱟ ᱢᱤᱦᱩ ᱪᱚᱴᱟᱜ ᱠᱚᱫᱚ ᱦᱩᱭᱩᱜ ᱜᱮᱭᱟᱥ ᱥᱮ ᱵᱟᱝᱜᱮ ᱵᱟᱨᱮᱛ ᱪᱮᱴᱟᱜ ᱠᱚ
ᱦᱩᱭᱩᱜ ᱜᱮᱭᱟ ᱚᱱᱟ ᱫᱚ ᱩᱸᱜ
ᱟᱪᱪᱷᱟ ᱟᱪᱪᱷᱟ ᱦᱮᱸ ᱛᱚ ᱵᱮᱥ ᱜᱮ ᱛᱟᱦᱚᱞᱮ᱾ ᱢᱟᱱᱮ ᱢᱟᱱᱮ ᱡᱷᱚᱛᱚ ᱱᱤᱭᱚᱢ ᱠᱚᱫᱚ ᱢᱟᱱᱮ ᱮᱠᱤ ᱜᱮᱛᱟ ᱵᱚᱱᱟ ᱟᱨᱠᱤ ᱠᱷᱩᱵ ᱮᱠᱴᱟ ᱵᱷᱮᱜᱟᱨ ᱫᱚ ᱵᱟᱝᱜᱮ
ᱦᱮᱸ ᱦᱮᱸ
ᱟᱸᱡᱚᱢ ᱵᱟᱲᱟ ᱦᱩᱭ ᱠᱟᱱ ᱜᱮᱭᱟ ᱟᱭᱢᱟ ᱟᱭᱢᱟ ᱨᱚᱠᱚᱢᱟᱜ᱾ ᱟᱫᱚ ᱚᱱᱟ ᱠᱷᱟᱹᱛᱤᱨ ᱜᱮ ᱞᱟᱹᱭ ᱵᱟᱲᱟ ᱦᱩᱭ ᱮᱱᱟ᱾ ᱛᱚᱵᱮ ᱡᱟᱦᱟᱸᱭ ᱱᱚᱭᱼᱚᱭ ᱱᱚᱝᱠᱟᱜ ᱠᱚᱢ ᱵᱚᱭᱚᱥ ᱨᱮ ᱵᱤᱥᱤᱨ ᱵᱷᱟᱜᱽ ᱠᱚ ᱵᱟᱯᱞᱟᱜ ᱠᱟᱱ ᱫᱚ ᱛᱚ ᱚᱱᱟ ᱵᱤᱥᱚᱭ ᱛᱮ ᱟᱹᱵᱤᱱ ᱫᱚ ᱪᱤᱫ ᱵᱤᱱ ᱞᱟᱹᱭ ᱞᱟᱜᱤ ᱜᱤᱫᱚᱜᱼᱟ ᱥᱮ ᱪᱤᱠᱟᱹᱛᱮ ᱱᱚᱣᱟ ᱡᱤᱱᱤᱥ ᱠᱚᱢ ᱜᱟᱱᱚᱜ ᱚᱱᱟ ᱵᱤᱥᱚᱭ ᱛᱮ ᱡᱟᱦᱟᱸᱱᱟᱜ ᱡᱩᱫᱤ ᱵᱤᱱ ᱞᱟᱹᱭ ᱠᱮᱭᱟ ᱛᱟᱦᱚᱞᱮ ᱠᱟᱹᱴᱤᱡ ᱵᱮᱥ ᱠᱚᱜ ᱜᱮᱭᱟ᱾
ᱦᱳᱭ ᱦᱳᱭ ᱚᱱᱟ ᱫᱚ ᱦᱮᱸ ᱡᱟᱦᱟᱸ ᱠᱚᱢ ᱵᱚᱭᱚᱥ ᱨᱮᱠᱚ ᱵᱟᱯᱞᱟᱜ ᱠᱟᱱᱟ ᱱᱚᱣᱟ ᱫᱚ ᱱᱤᱛ ᱛᱩᱜ ᱥᱩᱢᱩᱜ ᱫᱚ ᱵᱟᱝ ᱱᱚᱣᱟ ᱫᱚ ᱟᱹᱰᱤ ᱯᱟᱹᱦᱤᱞ ᱠᱷᱚᱱᱟᱜ ᱜᱮ ᱧᱮᱞ ᱟᱹᱜᱩ ᱦᱩᱭ ᱠᱟᱱᱟ᱾ ᱡᱟᱦᱟᱸ ᱮᱸ ᱠᱚᱢ ᱵᱚᱭᱚᱥ ᱨᱮ ᱵᱟᱯᱞᱟ ᱠᱚᱫᱚ ᱦᱩᱭᱩᱜ ᱠᱟᱱᱟ ᱮᱸᱱ ᱛᱟᱞᱦᱮ ᱟᱹᱞᱤᱧ ᱞᱤᱧ ᱞᱟᱹᱭᱟ ᱮᱸ ᱠᱚᱲᱟ ᱜᱤᱫᱽᱨᱟᱹ ᱟᱜ ᱠᱟᱛᱷᱟ ᱡᱩᱫᱤ ᱞᱤᱧ ᱞᱟᱹᱭᱟ ᱦᱮᱸ ᱡᱩᱫᱤ ᱩ ᱩᱱᱤ ᱫᱚ ᱢᱟᱱᱮ ᱟᱭᱟᱜ ᱢᱮᱴᱴᱮᱱ ᱦᱮᱸ ᱩᱸ ᱱᱤᱨᱫᱤᱥᱴᱚ ᱵᱚᱭᱮᱥ ᱡᱟᱦᱟᱸ ᱫᱚ ᱦᱩᱭᱩᱜ ᱠᱟᱱᱟ ᱪᱚᱵᱽᱵᱤᱥ ᱯᱚᱸᱪᱤᱥ ᱚᱱᱮ ᱪᱤᱛᱟᱱ ᱵᱚᱭᱮᱥ ᱞᱟᱜᱟᱜᱼᱟ ᱟ ᱠᱩᱲᱤ ᱜᱤᱫᱽᱨᱟᱹ ᱫᱚ ᱟᱴᱷᱟᱨᱚ ᱡᱟᱦᱟᱸ ᱢᱤᱱᱤᱢᱟᱢ ᱵᱚᱱ ᱞᱟᱹᱭᱫᱟ᱾ ᱦᱮᱸ ᱛᱟᱞᱦᱮ ᱦᱳᱭ ᱠᱚᱲᱟ ᱜᱤᱫᱽᱨᱟᱹ ᱫᱚ ᱱᱚᱠᱟ ᱩᱸᱜ ᱟᱡ ᱛᱤᱸᱜᱩ ᱠᱮᱴᱮᱡᱚᱜ ᱦᱩᱭᱩᱜ ᱛᱟᱭᱟ ᱛᱟᱞᱦᱮ ᱵᱟᱯᱞᱟ ᱫᱚ ᱴᱷᱤᱠ ᱜᱮᱭᱟ ᱵᱟᱠᱷᱟᱱ ᱚᱱᱟ ᱞᱟᱦᱟᱨᱮ ᱡᱩᱫᱤ ᱵᱮᱱ ᱵᱟᱯᱞᱟᱜᱼᱟ ᱛᱟᱞᱦᱮ ᱮᱱ ᱟᱭ ᱮᱠᱤ ᱛᱚ ᱢᱟᱱᱮ ᱨᱚᱡᱽᱜᱟᱨ ᱢᱟᱹᱱᱩᱜᱼᱟ ᱛᱟᱨ ᱪᱮᱛᱟᱱ ᱨᱮ ᱡᱩᱫᱤ ᱟᱨᱦᱚᱸ ᱵᱟᱹᱦᱩᱢ ᱟᱹᱜᱩᱭᱭᱟ ᱛᱟᱞᱦᱮ ᱢᱟᱱᱮ ᱚᱲᱟᱜ ᱦᱚᱲᱟᱜ ᱪᱤᱛᱟᱱ ᱨᱮ ᱟᱨᱦᱚᱸ ᱪᱟᱯ ᱵᱟᱹᱲᱛᱤᱜᱼᱟ ᱦᱮᱸ᱾
ᱟᱨ ᱠᱩᱲᱤ ᱜᱤᱫᱽᱨᱟᱹ ᱦᱚᱸ ᱡᱩᱫᱤ ᱱᱚᱣᱟ ᱮᱸᱜ ᱠᱚᱢ ᱵᱚᱭᱮᱥ ᱨᱮ ᱵᱟᱯᱟ ᱵᱟᱯᱞᱟ ᱦᱩᱭ ᱞᱮᱱᱠᱷᱟᱱ ᱮᱸ ᱛᱟᱯᱚᱨᱮ ᱟᱨᱦᱚᱸ ᱢᱮᱴ ᱴᱮᱱ ᱥᱩᱫᱷᱩ ᱵᱟᱯᱞᱟ ᱞᱮᱱᱠᱷᱟᱱ ᱜᱮ ᱵᱟᱝ ᱦᱩᱭᱱᱟ ᱚᱱᱟ ᱫᱚ ᱢᱤᱫᱴᱮᱱ ᱟᱨᱦᱚᱸ ᱢᱤᱫᱴᱮᱱ ᱵᱟᱹᱲᱛᱤ ᱫᱟᱹᱭᱤᱛ ᱛᱚ ᱡᱟᱦᱟᱸ ᱥᱚᱝᱥᱟᱨ ᱨᱮᱱᱟᱜ ᱪᱟᱯ ᱫᱚ ᱠᱟᱹᱴᱤᱡ ᱟᱹᱰᱤᱜᱮ ᱪᱟᱯ ᱜᱮᱭᱟ ᱚᱱᱟ ᱫᱚ ᱡᱷᱚᱛ ᱡᱚᱛᱚ ᱦᱚᱲ ᱫᱚ ᱮᱸᱜ ᱵᱟᱝ ᱠᱚ ᱮᱸᱜ ᱵᱟᱝ ᱥᱟᱦᱟᱣ ᱫᱟᱲᱮᱭᱟᱜᱼᱟ ᱚᱱᱟ ᱪᱟᱯ ᱫᱚ ᱡᱟᱦᱟᱸ ᱞᱟᱹᱜᱤᱫ ᱛᱮ ᱱᱮᱛᱟᱨ ᱫᱚᱢ ᱢᱟᱱᱮ ᱮᱸᱜ ᱟᱹ ᱟᱹᱰᱤ ᱜᱟᱱ ᱜᱮ ᱱᱚᱠᱟ ᱪᱷᱟᱯᱟᱴᱟᱜ ᱠᱟᱱᱟ ᱠᱚ ᱦᱮᱸ᱾ ᱱᱚᱠᱟ ᱥᱟᱠᱟᱢ ᱚᱲᱮᱡ ᱠᱚ ᱦᱩᱭᱩᱜ ᱠᱟᱱᱟ ᱦᱮᱸ᱾
ᱦᱮᱸᱛᱚ, ᱵᱮᱥ ᱜᱮᱢ ᱜᱮᱵᱮᱱ ᱞᱟᱹᱭ ᱵᱟᱲᱟᱣ ᱟᱠᱟᱫ ᱜᱮᱭᱟ ᱛᱚ ᱟᱞᱤᱧ ᱦᱚᱸ ᱚᱱᱟᱜ ᱜᱤᱞᱤᱧ ᱞᱟᱹᱭᱟ ᱡᱮ ᱟᱸ ᱡᱟᱦᱟᱸ ᱫᱚ ᱠᱚᱢ ᱵᱚᱭᱮᱥ ᱨᱮ ᱜᱤᱫᱽᱨᱟᱹ ᱠᱚᱠᱚ ᱩᱢ ᱵᱟᱯ ᱯᱞᱟᱜ ᱠᱟᱱᱟ ᱠᱚ ᱟᱫᱚ ᱪᱮᱫ ᱞᱮᱠᱟ ᱱᱮᱛᱟᱨ ᱨᱮᱱ ᱜᱤᱫᱽᱨᱟᱹ ᱠᱚᱦᱚᱸ ᱱᱚᱝᱠᱟ ᱜᱮ ᱩᱱᱫᱤᱱ ᱢᱟ ᱡᱚᱠᱷᱚᱱ ᱜᱤᱫᱽᱨᱟᱹ ᱠᱚ ᱛᱟᱦᱮᱸ ᱵᱟᱲᱟ ᱦᱩᱭ ᱠᱟᱱᱟ ᱛᱚᱠᱷᱚᱱ ᱫᱚ ᱱᱚᱝᱠᱟ ᱫᱚ ᱢᱚᱱᱚᱵᱷᱟᱵ ᱫᱚ ᱵᱟᱝ ᱦᱮᱡ ᱟᱠᱟᱱᱟ ᱥᱮ᱾ ᱡᱮ ᱱᱩᱱᱟᱹᱜ ᱠᱚᱢ ᱵᱚᱭᱮᱥ ᱨᱮ ᱵᱟᱯᱞᱟ ᱥᱮ ᱪᱮᱜ ᱠᱟ᱾ ᱢᱮᱜᱴᱟᱱ ᱵᱚᱭᱮᱥ ᱠᱤᱱᱛᱩ ᱱᱚᱣᱟ ᱫᱚ ᱥᱟᱨᱤ ᱠᱟᱛᱷᱟ ᱜᱮ ᱢᱮᱜᱴᱟᱱ ᱵᱚᱭᱮᱥ ᱨᱮᱫᱚ᱾ ᱱᱚᱣᱟ ᱫᱚ ᱢᱚᱱᱮ ᱦᱳᱭᱳᱜ ᱜᱮᱭᱟ ᱡᱮ ᱱᱚᱣᱟ ᱠᱚᱨᱟᱣ ᱩᱪᱤᱛ ᱦᱟᱱᱟ᱾ ᱠᱚᱨᱟᱣ ᱩᱪᱤᱛ ᱠᱤᱱᱛᱩ ᱚᱱᱟ ᱵᱚᱭᱮᱥ ᱴᱟᱜ ᱡᱟᱦᱟᱸ ᱞᱮᱠᱟᱛᱮ᱾ ᱯᱟᱨᱚᱢ ᱞᱮᱠᱷᱟᱱ ᱫᱚ ᱛᱟᱨᱯᱚᱨᱮ ᱫᱚ ᱚᱱᱟ ᱡᱤᱱᱤᱥᱴᱟᱜ ᱢᱚᱱᱮ ᱵᱟᱝ ᱦᱳᱭᱳᱜ-ᱟ ᱢᱮᱜᱴᱮᱱ ᱢᱤᱪᱩᱣᱟᱹᱨ ᱵᱷᱟᱵᱽ ᱦᱤᱡᱩᱜ-ᱟ ᱟᱨ᱾ ᱵᱩᱡᱷᱟᱹᱣ ᱦᱚᱸ ᱢᱟᱱᱮ ᱵᱩᱡᱷᱟᱹᱣ ᱥᱚᱠᱛᱤᱴᱟᱜ ᱵᱤᱥᱤᱜ-ᱟ ᱡᱮ ᱵᱟᱝ ᱱᱚᱣᱟ ᱡᱤᱱᱤᱥ ᱠᱚᱨᱟ ᱞ ᱠᱷᱟᱱ ᱵᱷᱟᱜᱮᱭᱟ ᱱᱚᱣᱟ ᱡᱤᱱᱤᱥ ᱟᱸ ᱠᱚᱨᱟᱣ ᱫᱚ᱾ ᱠᱷᱟᱨᱟᱯᱚᱜ-ᱟ ᱱᱚᱣᱟ ᱡᱤᱱᱤᱥ ᱵᱟᱲᱟᱭ ᱫᱚᱨᱠᱟᱨ ᱟᱨ ᱛᱟᱨᱯᱚᱨᱮ᱾ ᱟᱞᱤᱧ ᱞᱤᱧ ᱞᱟᱹᱭᱟ ᱡᱮ ᱜᱟᱨᱡᱮᱱ ᱦᱚᱸ ᱠᱤᱪᱷᱩ ᱢᱟᱱᱮ ᱱᱚᱣᱟ ᱫᱚ ᱫᱟᱭᱤᱛᱛᱚ ᱛᱟᱦᱮ ᱫᱚᱨᱠᱟᱨ ᱡᱟᱦᱟᱸ ᱵᱚᱭᱮᱥ ᱨᱮ ᱚᱱᱟ᱾ ᱠᱚ ᱠᱟᱢᱤ ᱠᱚᱨᱟᱣ ᱫᱟᱭ ᱛᱚ ᱚᱱᱟ ᱵᱚᱭᱮᱥ ᱨᱮ ᱠᱟᱴᱤᱜ ᱢᱟᱱᱮ ᱟᱠᱚ ᱯᱤᱪᱷᱚᱱ ᱨᱮ ᱠᱟᱴᱤᱜ ᱜᱟᱭᱤᱰ ᱡᱩᱫᱤ ᱛᱟᱦᱮᱱᱟᱠᱚ ᱜᱟᱡ ᱡᱮᱱ ᱨᱮᱱᱟᱜ ᱜᱟᱭᱤᱰ ᱡᱩᱫᱤ ᱛᱟᱦᱮᱱᱟ ᱦᱚᱭᱛᱚ ᱱᱚᱣᱟ ᱠᱚ ᱡᱤᱱᱤᱥ ᱫᱚ ᱩᱱᱠᱩ ᱵᱟᱠᱚ ᱠᱚᱨᱟᱣᱟ ᱟᱨ ᱠᱟᱴᱤᱜ᱾ ᱧᱮᱞ ᱫᱚᱦᱚ ᱫᱚᱨᱠᱟᱨ ᱠᱟᱱ ᱜᱮᱭᱟ ᱜᱟᱨᱡᱮᱱ ᱦᱚᱸ᱾
ᱦᱳᱭ ᱦᱳᱭ᱾
ᱡᱮᱢᱱᱤᱭᱮ᱾ ᱟᱨ ᱜᱤᱫᱽᱨᱟᱹ ᱦᱚᱲ ᱛᱚ ᱟᱫᱚ ᱠᱚᱲᱟ ᱜᱤᱫᱽᱨᱟᱹ ᱦᱚᱸ ᱡᱩᱫᱤ ᱪᱮᱜ ᱦᱚᱸ ᱨᱳᱡᱽᱜᱟᱨ ᱦᱚᱸ ᱵᱟᱱᱩᱜ ᱛᱟᱭᱟ ᱟᱨ᱾ ᱚ ᱢᱟᱱᱮ ᱠᱚᱢ ᱵᱚᱭᱚᱥᱤ ᱜᱤᱫᱽᱨᱟᱹ ᱠᱟᱱᱟᱭ ᱛᱟᱦᱞᱮ ᱩᱱᱤ ᱦᱚᱸ ᱵᱟᱦᱩ ᱟᱜᱩ ᱠᱟᱛᱮ ᱫᱚ᱾ ᱪᱮᱜ ᱮ ᱡᱚᱢ ᱦᱚᱪᱚᱭᱭᱟ ᱩᱱᱤ ᱫᱚ ᱟᱨ ᱪᱮᱜ ᱵᱩᱡᱷᱟᱹᱣ ᱜᱮ ᱪᱮᱜ ᱮ ᱵᱩᱡᱷᱟᱹᱣ ᱠᱟᱫᱟᱭ ᱩᱱᱤ ᱫᱚ᱾ ᱟᱨ ᱱᱚᱝᱠᱟ ᱜᱮ ᱱᱮᱛᱟᱨ ᱢᱟ ᱵᱟᱯᱞᱟ ᱞᱮᱠᱷᱟᱱ ᱜᱮ ᱜᱤᱫᱽᱨᱟᱹ ᱯᱤᱫᱽᱨᱟᱹ ᱦᱚᱸ ᱠᱚ᱾ ᱦᱳᱭᱳᱜ ᱠᱟᱱᱟ ᱠᱚ ᱟᱫᱚ᱾ ᱚᱝᱠᱟᱜᱮ ᱟᱫᱚ ᱚᱱᱟ ᱦᱚᱸ ᱞᱟᱹᱭ ᱜᱟᱱᱚᱜ-ᱟ ᱞᱚᱜᱚᱱ ᱞᱚᱜᱚᱱ ᱢᱟᱱᱮ ᱠᱩᱲᱤ ᱜᱤᱫᱽᱨᱟᱹ ᱠᱚᱦᱚᱸ ᱡᱩᱫᱤ ᱩᱱᱟᱹᱜ ᱞᱚᱜᱚᱱ᱾ ᱜᱤᱫᱽᱨᱟᱹ ᱯᱤᱫᱽᱨᱟᱹ ᱦᱚᱸᱠᱚ ᱦᱩᱭᱩᱜ-ᱟ ᱟᱠᱚ ᱦᱚᱸᱠᱚ ᱜᱤᱫᱽᱨᱟᱹ ᱜᱮᱭᱟ ᱟᱨᱚ ᱩᱱᱠᱩ ᱨᱮᱱ ᱦᱚᱸ ᱜᱤᱫᱽᱨᱟᱹ ᱯᱤᱫᱽᱨᱟᱹ᱾ ᱟᱫᱚ ᱚᱱᱟᱜᱮ ᱠᱟᱴᱤᱜ ᱥᱚᱢᱚᱥᱥᱟ ᱨᱮ᱾ ᱥᱚᱢᱟᱥᱥᱚ ᱜᱮ ᱟᱫᱚ ᱡᱚᱠᱷᱚᱱ ᱠᱚ ᱵᱟᱯᱞᱟᱜ-ᱟ ᱥᱮ ᱡᱚᱠᱷᱚᱱ ᱠᱚ ᱡᱟᱦᱟᱱᱟᱜ ᱠᱚ ᱪᱮ ᱤᱭᱟᱹᱭᱟᱠᱚ᱾ ᱱᱚᱜ-ᱚ ᱱᱚᱣᱟ ᱠᱚ ᱠᱟᱢᱤ ᱠᱚ ᱠᱚᱨᱟᱣᱟ ᱛᱚᱠᱷᱚᱱ ᱫᱚ ᱚᱱᱟ ᱡᱤᱱᱤᱥ ᱴᱟᱜ ᱫᱚ ᱵᱟᱠᱚ ᱵᱩᱡᱷᱟᱹᱣ ᱫᱟᱲᱮᱜ-ᱟ ᱡᱮ ᱟᱞᱮ ᱱᱚᱣᱟ᱾ ᱴᱟᱜ ᱵᱷᱩᱞ ᱞᱮ ᱠᱚᱨᱟᱣ ᱫᱟ ᱥᱮ ᱡᱮ ᱱᱚᱣᱟ ᱴᱟᱜ ᱳᱥ ᱤᱭᱟᱹ ᱦᱳᱦᱳᱜ-ᱟ ᱡᱤᱱᱤᱥᱴᱟᱜ ᱦᱳᱭᱳᱜ-ᱟ᱾ ᱛᱚ ᱚᱱᱟ ᱫᱚ ᱵᱟᱠᱚ ᱵᱩᱡᱷᱟᱹᱣ ᱫᱟ᱾ ᱠᱤᱱᱛᱩ ᱢᱮᱜᱴᱟᱝ ᱥᱚᱢᱚᱭ ᱫᱚ ᱦᱤᱡᱩᱜ ᱜᱮᱭᱟ ᱛᱟᱨ ᱠᱤᱪᱷᱩ ᱫᱤᱱ ᱯᱚᱨᱮ ᱠᱷᱟᱱ ᱜᱮ ᱛᱚᱠᱷᱚᱱ ᱫᱚᱢ ᱨᱤᱭᱮ ᱞᱟᱭᱤᱡᱟ᱾ ᱚᱱᱩᱵᱷᱩᱛᱤᱭᱟᱢ ᱡᱮ ᱱᱚᱣᱟ ᱡᱤᱱᱤᱥᱴᱟᱜ ᱤᱧ ᱪᱮᱫᱟᱜ ᱤᱧ ᱠᱚᱨᱟᱣ ᱠᱮᱫᱟ ᱱᱚᱣᱟ ᱡᱤᱱᱤᱥᱴᱟ ᱵᱟᱹᱧ ᱠᱚᱨᱟᱣ ᱞᱮᱠᱷᱟᱱ ᱦᱚᱭ ᱛᱚ ᱟᱰᱤ ᱵᱮᱥ ᱵᱷᱟᱜᱤ ᱠᱚᱜ-ᱟ᱾
ᱟᱹᱰᱤ ᱜᱟᱱ ᱜᱮᱵᱮᱱ ᱞᱟᱹᱭ ᱠᱮᱫᱟ ᱦᱮᱸ ᱛᱟᱯᱚᱨᱮ᱾ ᱱᱚᱣᱟ ᱫᱚ ᱦᱮᱸ ᱮᱠᱟᱞᱜᱮ ᱜᱟᱨᱡᱮᱱᱟᱜ ᱦᱚᱸ ᱫᱟᱭᱤᱛᱛᱚ ᱠᱟᱱ ᱜᱮᱭᱟ ᱱᱩᱠᱩ ᱠᱟᱹᱴᱤᱡ ᱵᱷᱟᱞᱮ ᱰᱟᱦᱟᱨ᱾ ᱛᱮ ᱤᱫᱤ ᱥᱮ ᱠᱟᱹᱴᱤᱡ ᱜᱟᱭᱤᱰ ᱫᱚᱨᱠᱟᱨᱚᱜ ᱠᱟᱱᱟ ᱟᱨ ᱠᱩᱲᱤ ᱜᱤᱫᱽᱨᱟᱹ ᱦᱚᱸ ᱡᱩᱫᱤ ᱱᱚ ᱠᱟ ᱮᱸᱫ ᱵᱚᱭᱚᱥᱠᱚ ᱵᱟᱝ ᱦᱩᱭ ᱞᱮᱱᱠᱷᱟᱱ ᱩᱝᱠᱩ ᱦᱚᱸᱜ ᱦᱚᱸ ᱢᱟᱱᱮ᱾ ᱮᱸᱫ᱾ ᱢᱟᱱᱮ ᱮᱠᱮ ᱮᱠ ᱦᱚᱲᱢᱚ ᱦᱚᱸ ᱟᱹᱣᱨᱤ ᱠᱮᱴᱮᱡᱚᱜ ᱛᱟᱠᱚᱣᱟ ᱟᱨᱦᱚᱸ ᱡᱩᱫᱤ ᱠᱚ᱾ ᱮᱸᱜ ᱜᱤᱫᱽᱨᱟᱹ ᱮᱸᱜᱟᱛᱚᱜ-ᱟᱠᱚ ᱛᱟᱦᱞᱮ ᱛᱚ ᱟᱨᱦᱚᱸ ᱜᱤ ᱜᱤᱫᱽᱨᱟᱹ ᱠᱚ᱾ ᱠᱚᱦᱚᱸ ᱢᱟᱱᱮ ᱴᱷᱤᱠ ᱢᱚᱛᱚ᱾ ᱢᱟᱱᱮ ᱵᱟᱝᱠᱚ ᱦᱳᱭ ᱞᱟᱹᱜᱤᱫᱚᱜ-ᱟ ᱥᱮ᱾
ᱦᱩᱸ ᱟᱨ ᱱᱮᱛᱟᱨ ᱢᱟ ᱚᱱᱟ ᱠᱷᱟᱛᱤᱨ ᱜᱮ ᱵᱮᱥᱤ ᱠᱩᱲᱤ ᱜᱤᱫᱽᱨᱟᱹ ᱠᱚ᱾ ᱱᱚᱜ-ᱚᱭ ᱨᱳᱜᱽ ᱡᱟᱞᱟ ᱠᱚ ᱵᱤᱥᱤ ᱦᱳᱭᱳᱜ ᱠᱟᱱᱟ ᱫᱚᱢᱮ᱾
ᱦᱳᱭ ᱦᱳᱭ ᱟᱨ᱾ ᱟᱨ ᱞᱤᱧ ᱞᱟᱹᱭᱟ ᱡᱮ ᱠᱩᱲᱤ ᱜᱤᱫᱽᱨᱟᱹ ᱮᱠᱮ ᱠᱚᱢ ᱵᱚᱭᱚᱥ ᱫᱚ ᱵᱟᱝ ᱵᱟᱯᱞᱟ ᱫᱚ ᱵᱟᱝ ᱴᱷᱤᱠ ᱟ᱾ ᱠᱟᱨᱚᱱ ᱟᱭ ᱮ ᱠᱟᱹᱴᱤᱡ ᱜᱮᱭᱟ ᱡᱩᱫᱤ ᱜᱤᱫᱽᱨᱟᱹ ᱞᱟᱹᱜᱤᱫ ᱡᱟᱦᱟᱱᱟᱜ ᱡᱚᱢ